ᱦᱮᱸ ᱜᱚᱝᱠᱮ ᱡᱚᱦᱟᱨ ᱜᱮ ᱾
ᱦᱮᱸ ᱡᱚᱦᱟᱨ ᱡᱚᱦᱟᱨ ᱡᱚᱦᱟᱨ ᱾
ᱦᱮᱸ ᱪᱮᱫ ᱠᱚᱵᱤᱱ ᱪᱤᱠᱟᱹ ᱵᱟᱲᱟᱭᱮᱫᱟ ᱜᱚᱝᱠᱮ?
ᱚᱲᱟᱜ ᱠᱚᱨᱮ ᱜᱮ ᱜᱚᱝᱠᱮ ᱱᱤᱭᱟᱹ ᱜᱷᱟᱹᱲᱤᱡ ᱫᱚ ᱟᱫᱚ ᱡᱮᱨᱚᱠᱚᱢ ᱫᱚ, ᱠᱟᱹᱢᱤ ᱛᱮᱸᱱᱟᱜ ᱫᱚ ᱵᱟᱹᱱᱩᱜᱼᱟ᱾ ᱟᱹᱵᱤᱱ ᱫᱚ ᱪᱮᱫ ᱠᱚᱵᱤᱱ ᱪᱤᱠᱟᱹᱭᱮᱫᱟ?
ᱦᱮᱸᱻ ᱟᱞᱮ ᱱᱚᱸᱛᱮ ᱢᱟ ᱫᱟᱜᱮᱫᱟ ᱟᱫᱚ ᱨᱩᱢ ᱠᱚᱨᱮᱜᱮ ᱫᱩᱲᱩᱵ ᱵᱟᱲᱟ ᱦᱩᱭ ᱠᱟᱱᱟ᱾
ᱟᱪᱪᱷᱟ ᱟᱪᱪᱷᱟ
ᱟᱫᱚ ᱦᱮᱸ ᱡᱚᱛᱚᱜᱮ ᱱᱟᱯᱟᱭ ᱵᱟᱲᱟ ᱾ ᱟᱪᱪᱷᱟ ᱜᱚᱝᱠᱮ ᱞᱟᱹᱭᱫᱟᱹᱧ ᱱᱮᱸᱛᱟᱨ ᱢᱟ ᱫᱟᱜ ᱫᱤᱱ ᱠᱟᱱᱟ ᱾ᱦᱮᱸ ᱫᱟᱜ ᱥᱤᱡᱤᱸᱱ ᱪᱟᱹᱞᱩ ᱠᱟᱱᱟ᱾
ᱚᱸ,
ᱚ ᱛᱚᱵᱮᱞᱟᱝ ᱪᱟᱥᱵᱟᱥ ᱤᱫᱤ ᱠᱟᱛᱮ ᱠᱟᱹᱴᱤᱡ ᱜᱟᱞᱢᱟᱨᱟᱣ ᱞᱮᱠᱷᱟᱱ ᱜᱚᱞᱯᱚ ᱵᱟᱲᱟ ᱞᱮᱠᱷᱟᱱ ᱟᱵᱤᱸᱱ ᱪᱮᱫ ᱵᱤᱱ ᱞᱟᱹᱭᱫᱟ ᱦᱮᱸᱥᱮ ᱵᱟᱝ? ᱟᱪᱪᱷᱟ ᱜᱚᱝᱠᱮ ᱟᱯᱮ ᱥᱮᱱ ᱫᱚᱯᱮ ᱵᱚᱪᱷᱚᱨ ᱨᱮ ᱯᱮ ᱛᱤᱸᱱ ᱫᱷᱟᱣ ᱯᱮ ᱪᱟᱥ ᱜᱮᱭᱟ? ᱵᱟᱨ ᱡᱮᱠᱷᱟ ᱥᱮ ᱢᱤᱫ ᱫᱷᱟᱣ ᱯᱮ ᱪᱟᱥᱟ ᱜᱮᱭᱟ?
ᱱᱚᱸᱛᱮ ᱵᱟᱨ ᱡᱚᱠᱷᱟ ᱪᱟᱥ ᱦᱩᱭᱩᱜ ᱼᱟ ᱜᱚᱝᱠᱮ ᱾
ᱟᱪᱪᱷᱟ ᱟᱪᱪᱷᱟ ᱛᱟ ᱢᱟᱱᱮ ᱟᱯᱮ ᱛᱚ ᱱᱟᱢᱟᱞ ᱫᱤᱥᱚᱢ ᱥᱮ?
ᱦᱮᱸ ᱱᱟᱢᱟᱞ ᱫᱚ ᱞᱟᱹᱭ ᱵᱟᱝ ᱜᱟᱱᱚᱜᱼᱟ ᱟᱞᱮ ᱥᱮᱫ ᱫᱚ ᱱᱟᱢᱟᱞ ᱞᱮᱠᱟ ᱫᱚ ᱵᱟᱝ ᱢᱟᱱᱮ ᱵᱤᱨ ᱵᱤᱨ ᱠᱚᱦᱚᱸ ᱢᱮᱱᱟᱜᱼᱟ᱾ ᱢᱟᱴᱷ ᱠᱚᱦᱚᱸ ᱢᱮᱱᱟᱜᱼᱟ ᱵᱟᱝ ᱵᱟᱝ ᱵᱟᱡᱟᱨ ᱫᱚ ᱵᱟᱝ ᱢᱟᱱᱮ ᱵᱤᱨ ᱢᱮᱱᱟᱜᱼᱟ ᱢᱟᱴᱷ ᱢᱮᱱᱟᱜᱼᱟ ᱱᱚᱜ-ᱚ ᱱᱚᱜᱠᱟᱱ ᱡᱟᱭᱜᱟ ᱟᱨᱠᱤ᱾ ᱟᱫᱚ ᱦᱩᱲᱳ ᱫᱚ ᱱᱟᱜ ᱠᱷᱟᱱ ᱵᱟᱨ ᱫᱷᱟᱣ ᱪᱟᱥᱚᱜᱼᱟ ᱟᱨ ᱥᱚᱵᱽᱡᱤ ᱫᱚ ᱢᱟᱱᱮ ᱥᱟᱨᱟ ᱵᱚᱪᱷᱚᱨ ᱜᱮ᱾
ᱟᱪᱪᱷᱟ ᱟᱪᱪᱷᱟ ᱟᱪᱪᱷᱟ ᱟᱪᱪᱷᱟ ᱥᱚᱵᱽᱡᱤ ᱫᱚ ᱯᱮ ᱥᱟᱨᱟ ᱵᱚᱪᱷᱚᱨ ᱯᱮ ᱪᱟᱥ ᱵᱟᱲᱟᱭ ᱜᱮᱭᱟ ᱵᱟᱝ᱾
ᱚᱻ
ᱟᱪᱪᱷᱟ ᱜᱚᱝᱠᱮ ᱦᱩᱲᱩ ᱵᱷᱤᱛᱤᱨ ᱨᱮᱫᱚ ᱟᱯᱮ ᱫᱚ ᱚᱠᱟ ᱦᱩᱲᱩ ᱯᱮ ᱪᱟᱥ ᱵᱟᱲᱟᱭ ᱜᱮᱭᱟ ᱥᱚᱨᱱᱚ? ᱥᱮ ᱟᱨᱚ ᱟᱞᱫᱟ ᱟᱞᱫᱟ ᱦᱩᱲᱩ ᱠᱚ ᱦᱮᱸᱱᱟᱜᱼᱟ ᱚᱱᱟ ᱠᱚᱯᱮ ᱪᱟᱥ ᱵᱟᱲᱟᱭ ᱜᱮᱭᱟ᱾
ᱦᱮᱸ ᱜᱚᱝᱠᱮ ᱥᱚᱨᱱᱚ ᱠᱚ ᱦᱚᱸ ᱪᱟᱥ ᱦᱩᱭᱩᱜᱼᱟ ᱚᱱᱟ ᱫᱚ ᱵᱚᱨᱥᱟ ᱨᱮᱱᱟᱜᱼᱼ ᱱᱚᱜᱼᱚᱭ ᱱᱤᱭᱟᱹ ᱥᱤᱡᱤᱱ ᱨᱮ ᱡᱟᱦᱟᱸ ᱠᱚᱨᱮ ᱠᱟᱹᱴᱤᱡ ᱵᱟᱹᱭᱦᱟᱹᱲ ᱡᱟᱭᱜᱟ ᱢᱮᱱᱟᱜᱼᱟ ᱦᱮᱸ ᱥᱮ᱾
ᱦᱩᱸ
ᱛᱟᱯᱚᱨᱮ ᱫᱚ ᱫᱟᱜ ᱛᱟᱦᱮᱸᱱ ᱜᱮᱭᱟ ᱟᱫᱚ ᱦᱟᱸᱜ ᱠᱷᱟᱱ ᱮᱴᱟᱜ ᱠᱚᱢ ᱫᱤᱱ ᱨᱮᱱᱟᱜ ᱦᱩᱲᱩᱢ ᱪᱟᱥ ᱞᱮᱠᱷᱟᱱ ᱱᱟᱜ ᱠᱷᱟᱱ ᱫᱟᱜ ᱪᱮᱛᱟᱱ ᱨᱮ ᱤᱨ ᱦᱩᱭᱩᱜ ᱛᱟᱢᱟ ᱫᱚᱦᱚ ᱨᱮᱱᱟᱜ ᱡᱟᱭᱜᱟ ᱵᱟᱢ ᱧᱟᱢᱟ ᱢᱟᱱᱮ ᱟᱹᱰᱤ ᱨᱚᱠᱚᱢ᱾ ᱥᱚᱢᱚᱥᱥᱟ ᱦᱩᱭᱩᱜᱼᱟ ᱚᱱᱟ ᱠᱷᱟᱹᱛᱤᱨ ᱢᱟᱱᱮ ᱵᱚᱨᱥᱟ ᱨᱮᱫᱚ ᱚᱱᱮ ᱥᱚᱨᱱᱚ ᱫᱚ ᱠᱟᱹᱴᱤᱡ ᱥᱟᱲᱮ ᱪᱟᱨ ᱢᱟᱥᱟᱱ ᱜᱟᱱ ᱴᱟᱭᱤᱢ ᱞᱟᱜᱟ ᱛᱚ ᱪᱟᱨ ᱢᱟᱥ ᱥᱟᱲᱮ ᱪᱟᱨ ᱢᱟᱥ᱾
ᱦᱩᱸ ᱦᱩᱸ
ᱛᱚ ᱚᱱᱟᱢ ᱪᱟᱥ ᱞᱮᱠᱷᱟᱱ ᱴᱷᱤᱠ ᱴᱟᱭᱤᱢ ᱨᱮᱜᱮ ᱢᱟᱱᱮ ᱤᱨ ᱜᱟᱱᱚᱜ-ᱟ ᱛᱚᱠᱷᱚᱱ ᱫᱚ ᱫᱟᱜ ᱠᱚ ᱦᱚᱸ ᱠᱟᱹᱴᱤᱡ ᱡᱷᱚᱛᱚ ᱜᱩᱲᱭᱟᱹᱚᱱ ᱪᱟᱞᱟᱜᱼᱟ᱾ ᱠᱟᱹᱡ ᱠᱟᱹᱡ ᱟᱨᱠᱤ ᱵᱟᱹᱫᱽ ᱨᱮ ᱫᱟᱜ ᱵᱟᱝ ᱛᱟᱸᱦᱮᱱᱟ ᱥᱮ ᱴᱟᱹᱭᱤᱢ ᱨᱮ ᱤᱨ ᱜᱟᱱᱚᱜ᱾ ᱟᱫᱚ ᱚᱱᱛᱮ ᱫᱚ ᱱᱟᱜ ᱠᱷᱟᱱ ᱪᱮᱫ ᱦᱩᱲᱩ ᱠᱚᱯᱮ ᱪᱟᱥᱟ ᱜᱚᱝᱠᱮ?
ᱜᱚᱝᱠᱮ ᱟᱞᱮ ᱥᱮᱱ ᱫᱚ ᱱᱚᱛᱮ ᱨᱮᱫᱚ ᱱᱤᱛᱚᱜ ᱟᱞᱮ ᱵᱤᱥᱮᱥᱠᱟᱨ ᱛᱮ ᱟᱞᱮ ᱞᱮ ᱪᱟᱥ ᱠᱟᱜ-ᱟ ᱟᱞᱮ ᱚᱱᱟ᱾ ᱟᱨ ᱵᱚᱦᱚᱛ ᱢᱩᱲᱤ ᱦᱩᱲᱩ ᱯᱮ ᱟᱸᱡᱚᱢ ᱟᱠᱟᱫᱟ?
ᱵᱩᱫᱢᱩᱲᱤ ᱜᱚᱝᱠᱮ ᱱᱚᱸᱛᱮ ᱫᱚ ᱦᱟᱸᱜ ᱠᱷᱟᱱ ᱵᱟᱹᱱᱩᱜ ᱟᱠᱟᱫᱟ ᱚᱱᱟ ᱦᱚᱲ ᱫᱚ᱾
ᱟᱪᱪᱷᱟ ᱟᱪᱪᱷᱟ ᱟᱪᱪᱷᱟ ᱚᱱᱟ ᱫᱚ ᱟᱹᱰᱤ ᱨᱟᱣᱟᱞ ᱜᱮᱭᱟ ᱪᱟᱣᱞᱮ ᱴᱟᱜ᱾
ᱦᱮᱸ
ᱟᱪᱪᱷᱟ ᱟᱪᱪᱷᱟ ᱚᱱᱟ ᱦᱩᱲᱩ ᱦᱩ ᱟᱹᱰᱤ ᱨᱟᱣᱟᱞ ᱜᱮ ᱦᱩᱭᱩᱜ ᱜᱮᱭᱟ ᱚᱱᱟ ᱫᱚ ᱟᱫᱚ ᱚᱱᱟ ᱫᱚᱠᱚ ᱚᱱᱟ ᱯᱟᱭᱮᱥ ᱠᱚ ᱵᱮᱱᱟᱣ ᱫᱚᱠᱚ ᱛᱟᱨᱯᱚᱨᱮ ᱚᱱᱟ ᱮᱸ ᱟᱵᱚᱣᱟᱜ ᱚᱱᱟ ᱵᱚᱸᱜᱟ ᱨᱮ ᱦᱚᱸ ᱚᱱᱟ ᱪᱟᱣᱞᱮ ᱞᱟᱜᱟᱜ ᱜᱮᱭᱟ᱾ ᱟᱨ ᱱᱚᱸᱛᱮ ᱟᱞᱮ
ᱜᱚᱢᱠᱮ ᱞᱟᱹᱭ ᱮᱫᱟᱞᱤᱸᱧ ᱯᱟᱭᱮᱥ ᱚᱱᱟ ᱦᱩᱲᱩ ᱨᱮᱱᱟᱜ ᱜᱮ ᱦᱩᱭᱩᱜᱼᱟ ᱛᱚ ᱵᱟᱝ?
ᱦᱮᱸ ᱦᱮᱸ ᱵᱷᱩᱛ ᱢᱩᱲᱤ ᱪᱮᱫ ᱮ ᱚᱱᱟ ᱱᱚᱣᱟ ᱱᱚᱣᱟ ᱦᱩᱲᱩ ᱨᱮᱜᱮ ᱦᱩᱭᱩᱜ ᱜᱮᱭᱟ᱾ ᱚᱱᱟ ᱪᱟᱣᱞᱮ ᱨᱮᱱᱟᱜ ᱯᱟᱭᱮᱥ ᱜᱮ ᱦᱩᱭᱩᱜ ᱜᱮᱭᱟ ᱟᱪᱪᱷᱟ ᱜᱚᱝᱠᱮᱼᱼ ᱟᱯᱮ ᱚᱱᱛᱮ ᱨᱮ ᱫᱚ ᱪᱮᱥ ᱵᱚᱨᱛᱚᱢᱟᱱ ᱪᱮᱫ ᱯᱮ ᱪᱟᱥ ᱟᱠᱟᱜᱼᱟ ᱪᱮᱫ ᱦᱩᱲᱩ ᱯᱮ ᱪᱟᱥ ᱟᱠᱟᱜᱼᱟ?
ᱱᱚᱛᱮ ᱢᱮᱱᱟᱜᱼᱟ ᱜᱩᱰᱨᱟᱹ ᱢᱮᱱᱟᱜᱼᱟ ᱛᱟᱯᱚᱨᱮᱼᱼ ᱚᱱᱮ ᱯᱟᱭᱮᱥ ᱞᱟᱹᱜᱤᱫ ᱡᱟᱦᱟᱸ ᱦᱩᱲᱩ ᱵᱤᱱ ᱞᱟᱹᱭ ᱮᱫᱟ ᱱᱚᱛᱮ ᱫᱚ ᱯᱟᱭᱮᱥ ᱞᱟᱹᱜᱤᱫ ᱫᱚ ᱵᱟᱫᱽᱥᱟ ᱵᱷᱳᱜᱽ ᱦᱩᱲᱩ ᱠᱚ ᱪᱟᱥᱟ
ᱟᱪᱪᱷᱟ ᱟᱪᱪᱷᱟ ᱟᱪᱪᱷᱟ ᱟᱯᱮ ᱥᱮᱫ ᱫᱚ ᱵᱟ ᱵᱟᱫᱥᱟ ᱵᱚᱜ ᱛᱮ ᱟᱞᱮ ᱥᱮᱱ ᱫᱚ ᱱᱚᱣᱟ ᱫᱚᱠᱚ ᱞᱟᱹᱭ ᱜᱮᱭᱟ ᱠᱚ ᱵᱷᱩᱛ ᱢᱩᱲᱤ
ᱟᱪᱪᱷᱟ ᱟᱪᱪᱷᱟ ᱟᱪᱪᱷᱟ
ᱟᱪᱪᱷᱟ ᱵᱟᱫᱥᱟ ᱵᱷᱳᱜ ᱫᱚ ᱚᱱᱟ ᱫᱚ ᱫᱤᱠᱩ ᱛᱮᱠᱚ ᱞᱟᱹᱭ ᱜᱮᱭᱟ ᱛᱚᱼᱼ
ᱦᱚᱸ ᱟᱫᱚ ᱚᱱᱟ ᱟᱞᱮ ᱫᱚ ᱚᱱᱟ ᱜᱮᱞᱮ ᱥᱚᱦᱤᱭᱟᱜ-ᱟ᱾ ᱟᱫᱚ ᱚᱱᱟᱜᱮ ᱦᱳᱭᱛᱚ ᱟᱵᱚ ᱦᱚᱲᱮᱫᱚ ᱵᱷᱩᱛ ᱢᱩᱲᱤ ᱵᱚᱱ ᱞᱟᱹᱭ ᱢᱮᱛᱟᱜ ᱠᱟᱱ᱾
ᱚᱱᱟᱜᱮ᱾ ᱟᱪᱪᱷᱟ ᱜᱚᱝᱠᱮ, ᱮᱸᱻ ᱟᱯᱮᱥ ᱥᱮᱫ ᱫᱚ ᱵᱟᱫᱥᱟ ᱵᱷᱚᱜᱽ ᱠᱟᱱᱟ ᱦᱩᱲᱩ ᱨᱮᱱᱟᱜ ᱛᱤᱱᱟᱹᱜ ᱫᱟᱢ?
ᱱᱟᱜᱠᱷᱟᱱ ᱜᱚᱝᱠᱮ ᱟᱹᱞᱤᱧ ᱫᱚ ᱦᱟᱸᱜ ᱵᱟᱹᱞᱤᱧ ᱠᱤᱨᱤᱧ ᱟᱹᱠᱷᱨᱤᱧ ᱵᱟᱲᱟ ᱟᱠᱟᱫᱟ, ᱡᱟᱜᱮ ᱚᱲᱟᱜ ᱨᱮᱞᱮ ᱡᱚᱢ ᱞᱮᱠᱟ ᱪᱟᱥ ᱦᱩᱭᱩᱜ-ᱟ ᱚᱱᱟ ᱫᱚ ᱠᱚᱢᱧᱚᱜ ᱜᱮ᱾ ᱢᱟᱱᱮ ᱯᱟ ᱯᱟᱭᱮᱥ ᱞᱟᱹᱜᱤᱫ ᱦᱳᱭ ᱢᱤᱫᱴᱟᱝ ᱜᱟᱱ ᱴᱚᱯᱨᱟ ᱨᱮᱢ ᱪᱟᱥᱟᱱᱟ᱾
ᱟᱪᱪᱷᱟ ᱟᱪᱪᱷᱟ, ᱟᱞᱮ ᱥᱮᱱ ᱢᱟ ᱱᱚᱛᱮ ᱱᱚᱣᱟ ᱵᱟᱫᱥᱟ, ᱵᱟᱫᱥᱟ ᱵᱷᱚᱜᱽ ᱦᱩᱲᱩᱴᱟᱜ ᱫᱚ ᱫᱟᱢ ᱜᱮᱭᱟ᱾ ᱡᱮᱢᱚᱱ ᱠᱮᱡᱤ ᱦᱤᱥᱟᱹᱵᱽ ᱨᱮ ᱦᱩᱭᱩᱜ ᱠᱟᱱ ᱛᱟᱞᱮᱭᱟ ᱢᱟᱱᱮ ᱠᱮᱡᱤ ᱦᱤᱥᱟᱹᱵ ᱨᱮ ᱱᱚᱛᱮ ᱛᱤᱱ ᱥᱚ ᱥᱟᱲᱮ ᱛᱤᱱ ᱥᱚ ᱴᱟᱠᱟ᱾ ᱱᱤᱝᱠᱟᱹ ᱫᱟᱢ ᱛᱟᱞᱮᱭᱟ᱾
ᱦᱩᱲᱩ ᱜᱮ?
ᱦᱮᱸ ᱦᱮᱸ, ᱵᱟᱫᱥᱟ ᱵᱷᱚᱜᱽ᱾
ᱱᱚᱛᱮ ᱫᱚ ᱩᱱᱟ. ᱜ ᱜᱟᱱ ᱫᱟᱢ ᱵᱟᱹᱱᱩᱜ-ᱟ, ᱦᱳᱭᱛᱚ ᱪᱟᱣᱞᱮ ᱜᱮ ᱠᱤᱞᱳ ᱨᱮ ᱛᱤᱱᱟ. ᱜ? ᱳᱭ ᱯᱚᱧᱪᱟᱥ ᱥᱟᱴ ᱴᱟᱠᱟ ᱜᱟᱱ ᱠᱚ ᱦᱟᱛᱟᱣᱟ, ᱩᱸᱻ ᱥᱳᱛᱛᱳᱚᱨ ᱴᱟᱠᱟ᱾
ᱦᱮᱸ ᱟᱞᱮ ᱱᱚᱱᱛᱮ ᱨᱮᱫᱚ ᱱᱚᱣᱟ ᱫᱚ ᱵᱟᱠᱚ ᱪᱟᱥ ᱵᱟᱲᱟᱭ ᱜᱮᱭᱟ ᱠᱚ ᱮᱛᱚ ᱵᱮᱥᱤ᱾ ᱩᱸᱜ, ᱡᱟᱦᱟᱸᱭ ᱠᱚ ᱪᱟᱥ ᱵᱟᱲᱟᱭ ᱜᱮᱭᱟᱠᱚ ᱠᱤᱱᱛᱩ ᱱᱚᱣᱟ, ᱱᱚᱣᱟ ᱦᱩᱲᱩ ᱫᱚ ᱰᱤᱢᱟᱱᱰ ᱫᱚ ᱢᱮᱱᱟᱜ ᱜᱮᱭᱟ ᱢᱟᱨᱠᱮᱴ ᱨᱮ ᱦᱮᱸᱥᱮ ᱵᱟᱝ?
ᱦᱮᱸ ᱦᱮᱸ ᱦᱮᱸ᱾
ᱟᱨ ᱥᱚᱨᱱᱚᱣᱟᱜ ᱫᱟᱢ ᱫᱚ ᱚᱠᱟᱞᱮᱠᱟ ᱪᱟᱹᱞᱩᱜ ᱠᱟᱱᱟ ᱜᱚᱝᱠᱮ ᱟᱯᱮ ᱚᱱᱛᱮ?
ᱩᱱ ᱫᱚ ᱱᱟᱜ ᱠᱷᱟᱱ ᱱᱤᱭᱟᱹ ᱜᱷᱟᱹᱲᱤ ᱫᱚ ᱵᱟᱝᱞᱤᱧ ᱟᱹᱠᱷᱨᱤᱧ ᱠᱟᱫᱟ, ᱛᱚ ᱞᱟᱦᱟᱛᱮ ᱛᱟᱦᱮᱸ ᱠᱟᱱᱟ ᱚᱱᱠᱟ ᱩᱱᱤᱥᱥᱚ ᱥᱟᱲᱮ ᱩᱱᱤᱥ ᱥᱚ᱾ ᱢᱟᱱᱮ ᱩᱱᱤᱥᱥᱚ ᱯᱚᱧᱪᱟᱥ᱾
ᱮ ᱵᱟᱵᱟ ᱚᱰᱤ ᱵᱷᱟᱹᱜᱤ ᱛᱚ ᱟᱯᱮ ᱚᱱᱛᱮ ᱢᱟ᱾ ᱩᱱᱤᱥᱥᱚ ᱢᱟᱱᱮ ᱫᱚ ᱵᱷᱟᱜᱤ ᱟᱞᱮ ᱱᱚᱛᱮ ᱵᱚᱨᱛᱚᱢᱟᱱ ᱥᱚᱨᱱᱚᱣᱟᱜ ᱫᱟᱢ ᱫᱚ ᱪᱟᱹᱟᱞᱩᱣᱟᱠᱟᱱᱟ ᱮ ᱯᱚᱱᱨᱚ ᱥᱳᱞᱞᱳ ᱱᱤᱝᱠᱳ ᱪᱟᱹᱞᱩ ᱠᱟᱱᱟ᱾
ᱵᱟᱝ ᱩᱱᱟᱹᱜ ᱠᱚᱢ ᱫᱚ ᱵᱟᱝ, ᱟᱫᱚ ᱱᱚᱛᱮ ᱫᱚ ᱱᱟᱜ ᱠᱷᱟᱱ ᱫᱟᱢ ᱦᱳᱲᱳ ᱜᱮᱠᱚ ᱪᱟᱥᱟ, ᱢᱟᱱᱮ ᱡᱮᱢᱚᱱ ᱜᱳᱣᱨᱚᱵᱽ, ᱜᱳᱣᱨᱚᱵᱽ ᱜᱮ ᱵᱤᱥᱤ ᱠᱚ ᱪᱟᱥᱟ ᱱᱚᱛᱮ᱾ ᱜᱳᱣᱨᱚᱵᱽ ᱨᱮᱱᱟᱜ ᱫᱚ ᱫᱟᱢ ᱵᱮᱥᱤ ᱜᱮᱭᱟ ᱫᱩ ᱦᱟᱡᱟᱨ ᱪᱮᱛᱟᱱ ᱨᱮ ᱢᱮᱱᱟᱜ-ᱟ᱾ ᱵᱟᱭᱤᱥᱥᱚ ᱱᱚᱝᱠᱟ ᱟᱨ
ᱟᱪᱪᱷᱟ ᱟᱪᱪᱷᱟ᱾
ᱚᱱᱟ ᱠᱚᱫᱚ ᱪᱟᱣᱞᱮ ᱡᱮᱞᱮ ᱡᱮᱞᱮᱧ ᱥᱟᱸᱦᱤᱡ ᱜᱮᱭᱟ, ᱮᱵᱚᱝ
ᱦᱩᱸ᱾
ᱱᱤᱛ ᱢᱚᱡᱮᱱᱟ ᱡᱮ ᱢᱟᱱᱮ ᱠᱟᱹᱴᱤᱡ ᱱᱟᱯᱟᱭ ᱵᱩᱡᱷᱟᱹᱜ-ᱟ᱾
ᱟᱪᱪᱷᱟ ᱱᱚᱳᱵᱵᱳᱭ ᱜᱤᱨᱟᱹ ᱚᱱᱟ ᱦᱩᱲᱩ, ᱩᱸᱻ ᱦᱩᱲᱩ ᱵᱤᱱ ᱟᱸᱡᱚᱢ ᱠᱟᱜ-ᱟ ᱱᱚᱳᱵᱵᱳᱭ ᱜᱤᱨᱟᱹ ᱚᱱᱟ ᱦᱩᱲᱩ? ᱪᱟᱥ ᱫᱚᱠᱚ ᱚᱱᱟ‌ ᱵᱮᱱ ᱟᱸᱡᱚᱢ ᱠᱟᱫᱟ?
ᱱᱚᱵᱵᱳᱭ ᱜᱤᱨᱟᱹ, ᱵᱟᱝᱟ ᱵᱟᱝᱟ ᱚᱱᱟ
ᱡᱟᱨᱵᱮᱵᱤ, ᱵᱩᱞᱮᱴ
ᱦᱮᱸ ᱛᱷᱩᱞᱤ ᱠᱚᱫᱚ ᱟᱸᱡᱚᱢ ᱵᱟᱲᱟ ᱦᱩᱭ ᱠᱟᱱᱟ᱾
ᱟᱪᱪᱷᱟ ᱟᱪᱪᱷᱟ ᱪᱷᱟ᱾
ᱱᱚᱛᱮ ᱫᱚ ᱦᱟᱡᱟᱨ ᱥᱚᱛᱨᱚ ᱢᱟᱱᱮ ᱚᱱᱮ ᱡᱚᱞᱟ ᱡᱟᱭᱜᱟ ᱨᱮᱠᱚ ᱨᱚᱦᱚᱭᱟ᱾ ᱦᱟᱡᱟᱨ ᱥᱚᱛᱨᱚ ᱥᱮ ᱪᱮᱫ? ᱦᱳᱭ ᱚᱱᱠᱟᱱᱟᱜ ᱠᱟᱱᱜᱮᱭᱟ, ᱟᱹᱞᱤᱧᱟᱜ ᱫᱚ ᱱᱟᱜ ᱠᱷᱟᱱ ᱚᱝᱠᱟᱱ ᱡᱟᱭᱜᱟ ᱵᱟᱹᱱᱩᱜ ᱠᱟᱫᱟ ᱛᱚ᱾
ᱦᱮᱸ ᱦᱮᱸ ᱦᱮᱸ᱾
ᱚᱱᱟ ᱠᱚ ᱨᱚᱦᱚᱭ ᱜᱮᱭᱟ᱾
ᱦᱮᱸ ᱟᱞᱮ ᱱᱚᱛᱮ ᱨᱮᱫᱚ ᱢᱚᱴᱟ ᱢᱩᱴᱤ ᱥᱚᱨᱱᱚ ᱠᱚ ᱥᱚᱨᱱᱚ ᱦᱩᱲᱩ ᱠᱚ ᱪᱟᱥ ᱜᱮᱭᱟ ᱠᱚ ᱦᱟᱡᱟᱨ ᱵᱮᱵᱤ ᱠᱚ ᱪᱟᱥ ᱜᱮᱭᱟ᱾ ᱱᱚᱵᱵᱳᱭ ᱜᱤᱨᱟᱹ ᱠᱚ ᱪᱟᱥ ᱜᱮᱭᱟ ᱵᱩᱞᱮᱴ ᱠᱚ ᱪᱟᱥ ᱜᱮᱭᱟ ᱠᱚ ᱦᱮᱸ ᱥᱮ ᱵᱷᱩᱫᱽ ᱢᱩᱲᱤ ᱠᱚᱼᱼ ᱪᱟᱥ ᱜᱮᱭᱟ ᱚᱠᱟ ᱟᱯᱮ ᱯᱮ ᱞᱟᱹᱭ ᱜᱮᱭᱟ ᱵᱟᱫᱽᱥᱟ ᱵᱚ᱾
ᱚᱻᱟᱪᱪᱷᱟ ᱜᱚᱝᱠᱮ ᱟᱸᱡᱚᱢ ᱟᱠᱟᱫ ᱠᱚᱣᱟ ᱞᱤᱧ ᱵᱷᱩᱛ ᱢᱩᱲᱤ ᱢᱟ ᱦᱮᱸᱫᱮ ᱧᱚᱜ ᱜᱮ?
ᱦᱮᱸ ᱠᱟᱹᱡ ᱛᱟᱞᱟᱝ ᱦᱮᱸᱫᱮ ᱜᱮ ᱦᱩᱭᱩᱜ ᱜᱮᱭᱟ ᱟᱨ ᱚᱱᱟᱼᱼ ᱛᱚ ᱦᱩᱲᱩ ᱴᱟᱜ ᱫᱚᱢᱮ ᱨᱟᱣᱟᱞ ᱦᱩᱭᱩᱜ ᱜᱮᱭᱟ᱾
ᱚᱸ ᱦᱩᱲᱩᱼᱼ
ᱦᱮᱸ ᱦᱩᱲᱩ ᱫᱚ ᱨᱟᱣᱟᱞ ᱜᱮᱭᱟ ᱟᱨᱼᱼ ᱪᱟ ᱪᱟᱣᱞᱮ ᱜᱮ ᱱᱚᱸᱰᱮ ᱟᱞᱮ ᱱᱚᱛᱮ ᱫᱚ ᱫᱟᱢ ᱜᱮᱭᱟ ᱦᱮᱱᱟᱝᱤᱧ ᱞᱟᱹᱭ ᱠᱮᱜ-ᱟ ᱦᱩᱲᱩ ᱣᱟᱜ ᱠᱟᱛᱷᱟ᱾ ᱟᱥᱚᱞ ᱨᱮ ᱤᱧ ᱫᱚ ᱚᱱᱟ ᱫᱚ ᱵᱷᱩᱞ ᱛᱤᱧ ᱞᱟᱹᱭ ᱛᱩᱫ ᱠᱟᱜ-ᱟ ᱟᱥᱚᱞ ᱨᱮᱼᱼ ᱚᱱᱟ ᱦᱳᱜ-ᱳ ᱪᱟᱣᱞᱮ ᱭᱟᱜ ᱫᱟᱢ ᱜᱮ ᱟᱹᱰᱤ ᱜᱟᱱ ᱦᱮᱱᱟᱜ-ᱟ᱾ ᱟᱞᱮ ᱱᱚᱛᱮ ᱟᱵᱤᱱ ᱵᱤᱱ ᱞᱟᱹᱭ ᱠᱮᱭᱟ ᱱᱚᱵᱵᱳᱭ ᱴᱟᱠᱟ ᱥᱮ ᱛᱤᱱᱟᱹᱜ ᱠᱟᱛᱮᱜ ᱩᱸᱻᱼᱼ ᱠᱮᱡᱤ ᱦᱤᱥᱟᱹᱵᱽ ᱛᱮ ᱟᱨ ᱟᱞᱮ ᱱᱚᱛᱮ ᱫᱚ ᱛᱤᱱᱥᱚ ᱥᱟᱲᱮ ᱛᱤᱱ ᱥᱚ ᱱᱤᱝᱠᱟᱹ᱾ ᱠᱮᱡᱤ ᱫᱚ ᱦᱮᱸ ᱪᱟᱣᱞᱮ ᱥᱩᱢᱩᱝ ᱫᱚ
ᱟᱸᱪᱼᱼ
ᱟᱫᱚ ᱚᱱᱟ ᱢᱟᱼᱼ ᱠᱟᱹᱡ ᱛᱮᱞᱟᱝ ᱤᱭᱟᱹ ᱨᱮ ᱪᱟᱣᱞᱮ ᱢᱟ ᱵᱟᱝ ᱤᱭᱟᱹᱜ-ᱟ ᱥᱮ ᱚᱱᱟ ᱪᱟᱣᱞᱮ ᱦᱚᱸ ᱛᱚ ᱠᱟᱹᱡ ᱛᱮᱞᱟᱝ ᱨᱟᱣᱟᱞ ᱜᱮᱭᱟ ᱚᱱᱟ᱾ ᱟᱫᱚ ᱰᱷᱮᱨ ᱜᱮ ᱥᱟᱦᱚᱵᱼᱟ ᱚᱱᱟ ᱠᱷᱟᱹᱛᱤᱨ ᱟᱞᱮ ᱱᱚᱛᱮ ᱫᱚ ᱠᱟᱹᱴᱤᱡ ᱢᱟᱨᱠᱮᱴ ᱨᱮ ᱫᱟᱢ ᱢᱮᱱᱟᱜ ᱜᱮᱭᱟ ᱚᱱᱟ ᱪᱟᱣᱞᱮ ᱨᱮᱱᱟᱜ᱾ ᱟᱨ ᱪᱟᱥ ᱦᱚᱸ ᱵᱟᱠᱚ ᱪᱟᱥ ᱮᱫ ᱨᱮᱸᱦᱚ ᱥᱮ᱾ ᱟᱞᱮ ᱱᱚᱛᱮ ᱨᱮ ᱪᱟᱥ ᱚᱱᱟ ᱪᱟ ᱚᱱᱟ ᱦᱩᱲᱩ ᱮᱛᱚ ᱵᱮᱥᱤ ᱵᱟᱠᱚ ᱪᱟᱥ ᱮᱫᱟ ᱠᱚ ᱚᱱᱟ᱾ ᱟᱥᱚᱞ ᱠᱟᱛᱼᱼ ᱠᱟᱛᱷᱟ ᱦᱩᱭᱩᱜ ᱠᱟᱱᱟ ᱱᱚᱣᱟ ᱦᱩᱲᱩ ᱪᱟᱥ ᱵᱟᱠᱷᱨᱟ ᱚᱱᱟ ᱚᱱᱠᱟ ᱡᱟᱜ ᱡᱚᱢᱤᱴᱟᱜ ᱫᱚᱨᱠᱟᱨ ᱦᱮᱸ ᱥᱮ ᱵᱟᱝ?
ᱦᱚᱸ ᱦᱚᱸ᱾
ᱚᱱᱟ ᱡᱚᱢᱤᱴᱟᱜ ᱡᱩᱫᱤ ᱚᱱᱠᱟ ᱵᱷᱟᱜᱤ ᱵᱟᱝ ᱦᱩᱭᱩᱜ-ᱟ᱾ ᱛᱚ ᱚᱠᱟᱨᱮ ᱱᱚᱣᱟ ᱫᱚ ᱵᱟᱝ ᱜᱟᱱᱚᱜ-ᱟ ᱥᱮ᱾
ᱵᱟ ᱩᱱᱟᱹᱜ ᱠᱚᱢᱯᱨᱤᱴᱮᱵᱮᱞ ᱵᱟᱹᱱᱩᱜ-ᱟ ᱵᱟᱝᱠᱷᱟᱱ ᱦᱚᱭᱛᱚ ᱠᱚ ᱪᱟᱥ ᱠᱮ ᱜᱮᱭᱟ᱾ ᱢᱟᱱᱮ ᱱᱚᱛᱮ ᱫᱚ ᱟᱨᱠᱤ ᱚᱱᱮ ᱚᱲᱟᱜ ᱡᱚᱢ ᱞᱮᱠᱟ‌ ᱟᱨᱼᱼ
ᱦᱩᱸ᱾ ᱟᱪᱪᱷᱟ ᱜᱚᱝᱠᱮ ᱟᱫᱼᱼ ᱛᱟ ᱪᱷᱟᱲᱟ ᱱᱤᱭᱟᱹ ᱠᱚ ᱪᱷᱟᱲᱟ ᱦᱮᱸ ᱟᱨ ᱪᱮᱫ ᱦᱩᱲᱩ ᱵᱚᱨᱛᱚᱢᱟᱱ ᱵᱷᱟᱜᱤ ᱜᱮᱼᱹ ᱚᱶᱚ ᱵᱟᱡᱟᱨ ᱫᱚᱨ ᱨᱮ ᱢᱟᱨᱠᱮᱴ ᱪᱟᱞᱩ ᱠᱟᱱᱟ ᱚᱱᱠᱟ ᱵᱤᱱ ᱵᱟᱲᱟᱭ ᱜᱮ ᱵᱟᱲᱟᱭ ᱜᱮᱭᱟ ᱵᱤᱱ? ᱚᱱᱠᱟ ᱢᱟᱱᱮ ᱵᱷᱟᱜᱤ ᱫᱚᱨ ᱨᱮ ᱪᱟᱞᱩ ᱠᱟᱱᱟ᱾
ᱜᱳᱣᱨᱳᱯ ᱠᱚ ᱵᱟᱝ ᱠᱚ ᱪᱟᱥ ᱜᱮᱭᱟ ᱜᱳᱣᱨᱳᱯ‌?
ᱜᱳᱣᱨᱳ ᱫᱚᱼᱼ ᱜᱳᱣᱨᱳ ᱫᱚ ᱚᱱᱟ ᱫᱚ ᱜᱚᱝᱠᱮ ᱪᱮᱫ ᱞᱮᱠᱟ ᱦᱩᱲᱩ ᱜᱚᱝᱠᱮ ᱯᱷᱟᱥᱴ ᱴᱟᱭᱤᱢ ᱞᱤᱧ ᱟᱸᱡᱚᱢ ᱠᱮᱜ-ᱟ ᱜᱳᱣᱨᱳ?
ᱜᱳᱣᱨᱳᱯ ᱟᱨᱠᱤ ᱚᱱᱟ ᱫᱚ ᱡᱮᱞᱮᱧ ᱥᱟᱺᱦᱤᱡ ᱜᱮᱭᱟ ᱪᱷᱚᱛᱨᱤᱥ ᱞᱮᱠᱟ ᱟᱭᱟᱨ ᱟᱼᱼ ᱟᱭᱟᱨ ᱪᱷᱚᱛᱨᱤᱥ ᱞᱮᱠᱟ ᱡᱮᱞᱮᱧ ᱜᱮᱭᱟ ᱢᱚᱴᱟᱼᱼ ᱦᱳᱭ ᱚᱱᱟ ᱞᱮᱠᱟ ᱢᱚᱴᱟ ᱜᱮᱭᱟ ᱮᱵᱚᱝ ᱡᱮᱞᱮᱧ ᱜᱮᱭᱟ᱾
ᱟᱪᱪᱷᱟ ᱜᱚᱝᱠᱮ ᱚᱱᱟ ᱪᱟᱣᱞᱮ ᱫᱚ ᱥᱚᱨᱩ ᱜᱮᱭᱟ ᱦᱮᱸ ᱥᱮ ᱵᱟᱝ?
ᱪᱮᱫ ᱜᱳᱣᱨᱳᱯ?
ᱚᱱᱟ ᱦᱮᱸ ᱜᱳᱣᱨᱩ ᱚᱠᱟ ᱠᱚᱵᱤᱱ ᱞᱟᱹᱭ ᱠᱮᱜ-ᱟ᱾
ᱚ ᱥᱩᱨᱩ ᱫᱚ ᱩᱱᱟᱹᱜᱴᱟ ᱵᱟᱝ ᱥᱩᱨᱩᱼᱟ ᱛᱚᱵᱮ ᱡᱮᱞᱮᱧ ᱜᱮᱭᱟ᱾ ᱟᱫᱚ ᱡᱮᱞᱮᱧ ᱠᱷᱟᱛᱤᱨ ᱠᱟᱹᱴᱤᱡ ᱥᱩᱨᱩ ᱧᱚᱜ ᱧᱮᱞᱚᱜᱼᱟ , ᱛᱨᱤᱥ ᱪᱟᱣᱞᱮ ᱨᱮᱱᱟᱜ ᱦᱩᱲᱩ ᱞᱮᱠᱟ ᱢᱟᱱᱮ ᱪᱟᱣᱞᱮ ᱦᱩᱲᱩ ᱨᱮᱱᱟᱜ ᱪᱟᱣᱞᱮ ᱞᱮᱠᱟ ᱧᱮᱞᱚᱜᱼᱟ᱾
ᱦᱮᱸ, ᱟᱪᱪᱷᱟ ᱜᱚᱝᱠᱮ ᱢᱤᱫᱽᱴᱤᱡ ᱢᱤᱫᱽᱴᱤᱡ ᱠᱟᱛᱷᱟᱧ ᱠᱩᱞᱤ ᱯᱮᱭᱟ ᱢᱮᱱᱛᱮ, ᱛᱮ ᱟᱹᱵᱤᱱ ᱠᱟᱹᱴᱤᱡ ᱵᱤᱱ ᱞᱟᱹᱭ ᱞᱮᱠᱷᱟᱱ ᱵᱷᱟᱜᱮ ᱠᱚᱜᱼᱟ᱾ ᱟᱪᱪᱷᱟ ᱜᱚᱝᱠᱮ ᱚᱱᱟ ᱟᱸᱡᱚᱢ ᱵᱤᱱ ᱦᱮᱸ ᱚᱱᱟ ᱤᱭᱟᱹ ᱚᱱᱟ ᱯᱷᱨᱟᱭᱤᱰ ᱨᱟᱭᱤᱥ ᱨᱮ ᱚᱠᱟ ᱪᱟᱣᱞᱮ ᱠᱚ? ᱤᱭᱟᱹ ᱜᱮᱭᱟ ᱠᱚ ᱦᱮᱸ ᱵᱮᱵᱚᱦᱟᱨ ᱜᱮᱭᱟ ᱠᱚ ᱚᱱᱟ ᱪᱟᱣᱞᱮ ᱫᱚ ᱪᱮ ᱪᱮᱫᱽ ᱪᱟᱣᱞᱮ ᱠᱟᱱᱟ ᱚᱱᱟ ᱫᱚ ᱚᱱᱟ ᱥᱚᱨᱩ ᱜᱮᱭᱟ ᱞᱚᱢᱵᱟ ᱜᱮᱭᱟ ᱾ ᱚ ᱚᱱᱟ ᱠᱟᱹᱴᱤᱡ ᱵᱤᱱ ᱞᱟᱹᱭ ᱫᱟᱲᱮᱭᱟᱜᱼᱟ ᱵᱤᱱ?
ᱵᱟᱥᱚᱢᱚᱛᱤ ᱪᱟᱞ ᱵᱟᱥᱚᱢᱚᱛᱤ,
ᱵᱟᱥᱩᱢᱚᱛᱤ ᱵᱟᱝ?
ᱦᱳᱭ,
ᱦᱩᱸ ᱦᱩᱸ ᱵᱟᱥᱩᱢᱚᱛᱤ ᱚᱱᱟ ᱫᱚ ᱩᱰᱤᱜᱟᱱ ᱫᱟᱢ ᱟᱞᱮ ᱱᱚᱛᱮ ᱢᱟ ᱵᱟᱥᱚᱢᱚᱛᱤ ᱫᱚ ᱫᱷᱚᱨᱚ ᱚ ᱛᱤᱱᱟᱹᱜ ᱠᱟᱛᱮ ᱟᱯᱮ ᱚᱱᱛᱮ ᱠᱮᱡᱤ ᱫᱚᱨ ᱨᱮ ᱪᱟᱞᱩ ᱠᱟᱱᱟ ᱵᱟᱥᱢᱚᱛᱤ?
ᱚ ᱚᱱᱟ ᱤᱭᱟᱹ ᱞᱮᱠᱟᱜᱮ ᱥᱳᱚᱛᱛᱳᱚᱨ ᱟᱥᱤ ᱴᱟᱠᱟ ᱢᱟᱱᱮ ᱥᱟᱴ ᱛᱷᱮᱠᱮ ᱟᱥ ᱟᱥᱤ ᱴᱟᱠᱟ ᱵᱷᱤᱛᱨᱤ ᱨᱮ ᱢᱤᱫᱽᱴᱟᱝ ᱫᱟᱢ ᱢᱮᱱᱟᱜᱼᱟ ᱚᱱᱟ ᱨᱮᱱᱟᱜ ᱠᱮᱡᱤ ᱾
ᱦᱩᱸ ᱟᱞᱮ ᱱᱚᱛᱮ ᱨᱮᱫᱚ ᱫᱟᱢ ᱢᱚᱴᱟᱢᱩᱴᱤ ᱚᱱᱟ ᱫᱚ ᱵᱟᱥᱳᱚᱴᱴᱤ ᱴᱟᱠᱟ ᱠᱟᱛᱮᱜ ᱾ ᱠᱮᱡᱤ ᱫᱚᱨ ᱦᱤᱥᱟᱹᱵ ᱛᱮ ᱾
ᱦᱳᱭ ᱚᱱᱠᱟ ᱜᱮ ᱦᱩᱭᱩᱜᱼᱟ ᱟᱨᱠᱤ ᱟᱹᱞᱤᱧ ᱫᱚ ᱱᱟᱜ ᱠᱷᱟᱱ ᱱᱤᱭᱟᱹ ᱜᱷᱟᱹᱲᱤ ᱫᱚ ᱵᱟᱝᱞᱤᱧ ᱦᱟᱛᱟᱣ ᱵᱟᱲᱟ ᱠᱟᱫᱟ ᱾ ᱚᱲᱟᱜ ᱨᱮᱱᱟᱜ ᱥᱚᱫᱟᱯᱚᱛᱤ ᱚᱱᱟ ᱚᱲᱟᱜ ᱚᱱᱟ ᱞᱟᱹᱜᱤᱫ ᱟᱞᱟᱫᱟ ᱦᱚᱲ ᱢᱮᱱᱟᱜ ᱠᱚᱣᱟ ᱟᱹᱞᱤᱧ ᱫᱚ, ᱩᱱᱟᱹᱜᱴᱟ ᱵᱟᱝᱞᱤᱧ ᱵᱟᱲᱟᱭᱟ ᱾
ᱦᱮᱸ ᱦᱮᱸ ᱵᱟᱝᱟ ᱟᱵᱤᱱ ᱡᱟᱦᱟᱸ ᱛᱤᱱᱟᱹᱜ ᱵᱤᱱ ᱞᱟᱹᱭ ᱠᱮᱭᱟ ᱥᱮ ᱩᱰᱤ ᱵᱷᱟᱜᱤ ᱵᱤᱱ ᱞᱟᱹᱭ ᱠᱟᱜᱼᱟ ᱢᱚᱴᱟᱟᱢᱩᱴᱤ ᱾ ᱢᱟ ᱛᱚ ᱵᱮᱥᱤ ᱪᱟᱥ ᱵᱟᱥ ᱤᱫᱤ ᱠᱟᱛᱮᱫ ᱢᱟ ᱛᱚ ᱱᱚᱞᱮᱡᱽ ᱵᱟᱹᱪᱩᱜᱼᱟ ᱦᱩᱲᱩ ᱵᱮᱯᱟᱨ ᱛᱮ ᱠᱟᱹᱡ ᱪᱟᱞᱟᱝ ᱱᱚᱞᱮᱡ ᱦᱮᱱᱟᱜᱼᱟ ᱾ ᱟᱪᱪᱷᱟ ᱜᱚᱝᱠᱮ ᱢᱤᱫᱽᱴᱤᱡ ᱠᱟᱛᱷᱟᱧ ᱠᱩᱞᱤ ᱠᱮᱭᱟ ᱢᱮᱱᱛᱮ ᱞᱟᱹᱭᱫᱤᱧ ᱪᱟᱥᱵᱟᱥ ᱠᱷᱮᱛᱨᱚ ᱨᱮᱫᱚ ᱩ ᱟᱯᱮᱯᱮ ᱚᱱᱟ ᱤᱭᱟᱹ ᱥᱟᱨᱯᱮ ᱤᱭᱩᱡᱽ ᱵᱟᱲᱟᱭ ᱜᱮᱭᱟ ᱚᱱᱟ ᱚᱠᱟ ᱠᱚ ᱞᱟᱹᱭ ᱫᱚᱠᱚ ᱚᱱᱟ ᱜᱩᱨᱤᱡ ᱥᱟᱨ ᱡᱚᱭᱵᱚ ᱥᱟᱨ ᱦᱮᱸ ᱚᱱᱟ ᱯᱮ ᱤᱭᱩᱡᱽ ᱵᱟᱲᱟᱭ ᱜᱮᱭᱟᱯᱮ?
ᱜᱚᱝᱠᱮ ᱚᱱᱟ ᱠᱚᱫᱚ ᱦᱮᱸ ᱵᱮᱵᱚᱦᱟᱨ ᱦᱩᱭᱩᱜ ᱜᱮᱭᱟ ᱠᱟᱨᱚᱱ ᱚᱲᱟᱜ ᱨᱮ ᱰᱟᱹᱟᱝᱨᱤ ᱠᱚ ᱢᱮᱱᱟᱜ ᱠᱚᱣᱟ ᱛᱚ ᱾ ᱟᱫᱚ ᱜᱩᱨᱤᱡ ᱫᱚ ᱢᱮᱱᱟᱜᱼᱟ ᱮᱵᱮᱞᱮᱵᱮᱞ ᱾
ᱟᱨ ᱵᱟᱫᱽ ᱵᱟᱠᱤ ᱚᱱᱟ ᱤᱭᱩᱨᱤᱭᱟ ᱯᱚᱴᱟᱥᱤᱭᱟᱢ ᱛᱟᱨᱯᱚᱨ ᱠᱤᱴᱱᱟᱥᱚᱠ ᱡᱟ ᱛᱤ ᱚᱱᱟ ᱠᱚᱯᱮ ᱵᱮᱵᱚᱦᱟᱨ ᱜᱮᱭᱟᱯᱮ ᱥᱮ ᱵᱟᱝ?
ᱦᱚ ᱚᱱᱟ ᱠᱚᱛᱚ ᱱᱮᱛᱟᱨ ᱟᱹᱰᱤ ᱡᱳᱨ ᱠᱚ ᱵᱮᱵᱚᱦᱟᱨ ᱮᱫᱟ ᱾ ᱡᱟᱦᱟᱸ ᱨᱟᱥᱟ ᱨᱟᱥᱟᱭᱱᱤᱠ ᱥᱟᱨ ᱚᱱᱟ ᱠᱷᱟᱹᱛᱤᱨ ᱜᱮ ᱢᱟᱱᱮ,
ᱚᱱᱟ ᱠᱷᱟᱹᱛᱤᱨ ᱯᱷᱚᱞᱚᱱ ᱴᱟ ᱠᱟᱹᱴᱤᱡ ᱵᱷᱟᱜᱤ ᱛᱟᱦᱮᱱᱟ ᱦᱮᱸ ᱥᱮ ᱵᱟᱝ?
ᱵᱷᱟᱜᱤ ᱛᱟᱦᱮᱱ ᱠᱟᱱᱟ ᱠᱤᱱᱛᱩ ᱦᱟᱥᱟ ᱨᱮᱱᱟᱜ ᱵᱟᱨᱚᱴᱟ ᱠᱚ ᱵᱟᱡᱟᱣ ᱮᱫᱟ ᱞᱟᱹᱭ ᱫᱟᱠᱚ ᱛᱚ ᱩᱨᱵᱚᱨᱚᱛᱟ ᱵᱟᱝ ᱛᱟᱦᱮᱸ ᱠᱟᱱᱟ ᱥᱮ ᱾ ᱡᱚᱭᱵᱚ ᱥᱟᱨ ᱵᱮᱤᱱ ᱞᱟᱹᱭᱫᱟ? ᱡᱳᱭᱵᱚ ᱥᱟᱨ ᱛᱮ ᱡᱟᱦᱟᱸ ᱦᱟᱥᱟᱨᱮ ᱢᱟᱱᱮ ᱤᱭᱟᱹᱭ ᱫᱚᱦᱚᱭᱟ,
ᱦᱮᱸ ᱚᱠᱟ ᱩᱨᱵᱚᱨᱚᱛᱮ ᱫᱚᱦᱚᱭᱟ ᱚᱱᱟ ᱫᱚ ᱨᱟᱥᱟᱭᱚᱱᱤᱠ ᱥᱟᱨ ᱵᱷᱟᱨ ᱥᱟᱢᱢᱚᱭ ᱱᱚᱥᱴᱚᱭᱮᱫᱟ ᱦᱮᱸ ᱥᱮ ᱵᱟᱝ?
ᱦᱚ,
ᱟᱪᱪᱷᱟ ᱜᱚᱝᱠᱮ ᱚᱱᱟ ᱚᱱᱟ ᱡᱩᱫᱤ ᱡᱩᱫᱤ ᱵᱚᱱ ᱚᱱᱟᱨᱮᱵᱚᱱ ᱪᱟᱥ ᱠᱮᱭᱟ ᱦᱚᱭᱛᱚ, ᱚ ᱵᱟᱨ ᱪᱟᱸᱫᱚ ᱵᱚᱱ ᱚᱱᱟ ᱦᱩᱲᱩ ᱪᱟᱥ ᱠᱮᱭᱟ ᱵᱚᱱ, ᱦᱩᱲᱩ ᱪᱟᱥ ᱨᱮ ᱚᱱᱟ ᱦᱟ ᱤᱭᱩᱨᱤᱭᱟ, ᱯᱚᱴᱟᱥᱤᱭᱟᱢ, ᱚᱱᱟ ᱠᱤᱴᱱᱟᱥᱚᱠ ᱡᱟᱛᱤᱭᱚ ᱡᱤᱱᱤᱥ ᱵᱚᱱ ᱥᱟᱨ ᱵᱚᱱ ᱤᱭᱩᱡᱽ ᱵᱮᱵᱚᱦᱟᱨ ᱵᱟᱲᱟ ᱠᱮᱭᱟᱼᱼ ᱠᱮᱭᱵᱚᱱ ᱦᱮᱸ, ᱵᱮᱵᱚᱦᱟᱨ ᱵᱟᱲᱟᱼᱼ ᱛᱟᱨᱯᱚᱨᱮ ᱦᱟᱥᱟ ᱨᱮᱱᱟᱜ ᱢᱟ ᱵᱷᱟᱨ ᱥᱚᱢᱚᱛ, ᱵᱷᱟᱨ ᱥᱚᱢᱢᱚᱫᱽ ᱱᱚᱥᱴᱚᱜ ᱠᱟᱱᱟ ᱦᱮᱸ ᱥᱮ ᱵᱟᱝ ᱾
ᱦᱳᱭ ᱾
ᱚᱱᱟ ᱵᱷᱟᱨ ᱥᱟᱢᱢᱚ ᱵᱚᱡᱟᱭ ᱠᱷᱟᱹᱛᱤᱨ ᱫᱚ ᱡᱚᱭᱵᱚ ᱥᱟᱨ ᱵᱮᱵᱚᱦᱟᱨ ᱦᱩᱭᱩᱜᱼᱟ ᱾ ᱦᱮᱸᱥᱮ ᱵᱟᱝ ᱾ ᱟᱨ ᱚᱱᱟ ᱥᱟᱸᱶ ᱥᱟᱸᱶᱛᱮ ᱟᱨ ᱪᱮᱫ ᱠᱚ ᱠᱚᱨᱟᱣ ᱞᱮᱠᱷᱟᱱ ᱚᱱᱟ ᱦᱟᱥᱟ ᱨᱮᱱᱟᱜ ᱩᱨᱵᱚᱨᱚᱛᱟ ᱵᱚᱡᱟᱭᱼᱼ ᱛᱟᱸᱦᱟᱱᱟ, ᱚᱱᱠᱟ ᱟᱵᱤᱱ ᱵᱤᱱ ᱵᱟᱲᱟᱭ ᱜᱮᱭᱟ ᱠᱤ?
ᱚᱱᱠᱟ ᱵᱚᱞᱛᱮ ᱢᱮᱠᱷᱟᱱ ᱩᱱᱟᱹᱜ, ᱟᱸᱜ ᱜᱩᱨᱤᱡ ᱠᱚ ᱞᱟᱹᱭᱮᱫᱟ ᱚᱱᱟ ᱡᱳᱭᱵᱚ ᱥᱟᱨ ᱾ ᱪᱟᱥ ᱞᱮᱠᱷᱟᱱ, ᱦᱟᱥᱟ ᱨᱮᱱᱟᱜ ᱢᱟᱱᱮ ᱤᱭᱟᱹᱴᱟᱜ ᱵᱷᱟᱜᱮ ᱛᱟᱦᱮᱱᱟ ᱞᱮᱭᱟ ᱾
ᱟᱪᱪᱷᱟ ᱜᱚᱝᱠᱮ ᱞᱟᱹᱭ ᱫᱚᱠᱚ ᱞᱟᱹᱭ ᱜᱮᱭᱟ ᱠᱚ ᱤᱧ ᱫᱚ ᱵᱟᱹᱧ ᱵᱟᱲᱟᱭᱟ ᱤᱧᱼᱼ ᱚ ᱵᱩᱨᱩᱧ ᱞᱟᱹᱭ ᱫᱟ ᱼᱼ ᱟ ᱡᱩᱫᱤ ᱟᱹᱵᱤᱱ ᱵᱷᱩᱨᱩᱢ ᱵᱤᱱ ᱞᱟᱹᱭᱫᱟ ᱟᱹᱵᱤᱱ ᱥᱚᱝᱥᱳᱫᱷᱚᱱ ᱵᱤᱱ ᱦᱮᱸ ᱥᱮ ᱵᱟᱝ ᱾ ᱞᱟᱹᱭᱫᱟ ᱵᱤᱱᱼᱼ ᱦᱮᱸ ᱦᱮᱸ, ᱞᱟᱹᱭᱫᱟᱵᱤᱱ ᱡᱟᱦᱟᱸ ᱪᱟᱥᱼᱼ